ᱜᱚᱝᱠᱮ ᱟᱪᱪᱷᱟ ᱟᱪᱪᱷᱟ ᱟᱨ ᱛᱟᱦᱚᱞᱮ ᱪᱮᱫ ᱞᱮᱠᱟ ᱡᱚᱢ ᱵᱟᱲᱟ ᱠᱚᱫᱚ ᱦᱩᱭ ᱵᱟᱲᱟᱭᱱᱟ ᱥᱮ ᱵᱟᱝᱟ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
ᱦᱳᱭ ᱡᱚᱢ ᱵᱟᱲᱟ ᱠᱚᱫᱚ ᱦᱩᱭ ᱜᱚᱫ ᱠᱟᱱᱟ ᱦᱟᱸᱜ ᱟᱨ ᱡᱚᱢ ᱵᱟᱲᱟ ᱠᱟᱛᱮᱫ ᱦᱟᱸᱜ ᱱᱚᱜᱼᱚᱭ ᱡᱤᱨᱟᱹᱣ ᱵᱟᱲᱟ ᱦᱩᱭ ᱠᱟᱱᱟ ᱟᱫᱚ ᱦᱟᱸᱜ ᱟᱨᱚ ᱦᱟᱸᱜ ᱱᱤᱛᱚᱜ ᱢᱟ ᱪᱟᱥᱵᱟᱥ ᱠᱟᱹᱢᱤ ᱫᱤᱱ ᱠᱟᱱᱟ ᱟᱫᱚ ᱦᱟᱸᱜ ᱚᱱᱛᱮ ᱜᱮᱦᱟᱸᱜ ᱟᱨᱚ ᱵᱟᱹᱭ ᱵᱟᱹᱭᱛᱮ ᱰᱟᱦᱟᱨᱟᱜ ᱦᱩᱭᱩᱜᱼᱟ᱾ ᱦᱟᱸᱜ ᱠᱷᱮᱛ ᱵᱟᱹᱫᱽ ᱥᱮᱱ ᱜᱮ ᱦᱟᱸᱜ
ᱦᱮᱸ ᱛᱟᱦᱟᱞᱮ ᱫᱟᱜ ᱵᱟᱲᱟ ᱞᱮᱫᱭ ᱥᱮ ᱵᱟᱝ? ᱜᱚᱝᱠᱮ
ᱛᱮᱦᱮᱧ ᱫᱚ ᱦᱟᱸᱜ ᱚᱱᱠᱟ ᱦᱟᱸᱜ ᱥᱮᱛᱟᱜ ᱵᱮᱲᱟ ᱦᱟᱸᱜ ᱢᱤᱫ ᱜᱷᱟᱹᱲᱤ ᱫᱟᱜ ᱵᱟᱲᱟ ᱠᱮᱜ-ᱟ ᱚᱸᱻᱼᱼ ᱟᱨ ᱱᱤᱛᱚᱜ ᱫᱚ ᱦᱟᱸᱜ ᱯᱷᱟᱠᱟ ᱧᱚᱜ ᱜᱮ ᱢᱮᱱᱟᱜ ᱟᱠᱟᱫᱟ᱾ ᱟᱨ ᱪᱮᱫ?
ᱟᱦᱟᱸ᱾
ᱟᱫᱚ ᱦᱟᱸᱜ ᱜᱚᱝᱠᱮᱼᱼ ᱦᱟᱸᱻᱟᱨ ᱤᱧᱟᱹᱜ ᱠᱩᱠᱞᱤ ᱦᱟᱸᱜ ᱛᱟᱦᱮᱱ ᱜᱮᱭᱟ ᱟᱨ ᱪᱮᱜ ᱞᱮᱠᱟ ᱱᱟᱯᱟᱭ ᱵᱟᱲᱟ ᱜᱮ ᱥᱮᱼᱼ ᱪᱮᱫ ᱞᱮᱠᱟ ᱢᱮᱱᱟᱜ ᱟᱠᱟᱫ ᱵᱮᱱᱟ ᱦᱟᱸᱜ?
ᱦᱮᱸ ᱱᱟᱯᱟᱭ ᱵᱟᱲᱟ ᱜᱮ ᱱᱤᱛᱚᱜ ᱫᱚ᱾ ᱫᱟᱜ ᱡᱟᱹᱯᱩᱜ ᱫᱤᱱ ᱫᱚ ᱪᱮᱜ ᱞᱮᱠᱟ ᱱᱟᱯᱟᱭ ᱵᱟᱲᱟ ᱜᱮ ᱱᱤᱛᱚᱜ ᱫᱚ ᱢᱟᱱᱮ ᱨᱚᱦᱚᱭ ᱠᱚᱫᱚ ᱟᱞᱮ ᱫᱚ ᱟᱨᱤ ᱞᱮ ᱫᱷᱩᱨᱟᱹᱜ-ᱟ᱾
ᱟᱪᱪᱷᱟ ᱟᱪᱪᱷᱟ ᱟᱪᱪᱷᱟ᱾
ᱟᱞᱮ ᱥᱮᱜ ᱫᱚ ᱟᱹᱨᱤᱭ ᱫᱟᱜᱟ ᱢᱟᱱᱮ ᱚᱱᱠᱟ ᱫᱚ ᱢᱟᱱᱮ ᱠᱷᱮᱛ ᱠᱚᱫᱚ ᱟᱣᱨᱤ ᱯᱮᱨᱮᱡᱚᱜ-ᱟ᱾
ᱟᱪᱪᱷᱟ ᱟᱪᱪᱷᱟ ᱢᱟᱱᱮ ᱦᱟᱸᱜ ᱢᱟᱬᱟᱝ ᱠᱷᱚᱱᱟᱜ ᱫᱚ ᱦᱟᱸᱜ ᱵᱟᱭ ᱫᱟᱜ ᱡᱟᱹᱲᱤᱭ ᱠᱟᱫ ᱯᱮᱭᱟ ᱦᱮᱸ ᱵᱟᱝ?
ᱩᱸ ᱵᱟᱝ-ᱟ ᱢᱟᱬᱟᱝ ᱠᱷᱚᱱᱟᱜ ᱫᱚ ᱵᱟᱭ ᱫᱟᱜ ᱡᱟᱹᱲᱤᱭ ‌ᱠᱟᱫᱼᱼ ᱛᱚ ᱱᱤᱛᱚᱜ ᱱᱚᱜ-ᱚᱭ ᱥᱚᱨᱟᱵᱚᱱ ᱵᱚᱸᱜᱟ ᱵᱚᱞᱚ ᱠᱟᱛᱮᱜ ᱱᱟᱦᱟᱸᱜ ᱫᱟᱜ ᱡᱟᱹᱲᱤᱭ ᱮᱦᱚᱵ ᱠᱟᱫᱟ᱾
ᱟᱪᱪᱷᱟ ᱟᱪᱪᱷᱟ ᱱᱟᱯᱟᱭ ᱠᱟᱛᱷᱟ ᱠᱟᱱᱟ ᱛᱟᱦᱚᱞᱮ ᱜᱚᱝᱠᱮ ᱟᱯᱮ ᱫᱚᱼᱼ ᱮᱸᱻ ᱥᱮᱨᱢᱟ ᱨᱮ ᱦᱩᱲᱩ ᱪᱟᱣᱞᱮ ᱫᱚ ᱢᱤᱫ ᱫᱷᱟᱣ ᱜᱮᱯᱮ ᱪᱟᱥᱟ ᱥᱮ ᱵᱟᱨ ᱫᱷᱟᱣ ᱯᱮ ᱪᱟᱥᱟ?
ᱚᱱᱟ ᱫᱚ ᱢᱤᱫ ᱫᱷᱟᱣ ᱜᱮ ᱱᱚᱣᱟ ᱡᱟᱦᱟᱸ ᱟᱵᱚᱣᱟᱜᱼᱼ ᱦᱩᱸ ᱟᱥᱟᱲ ᱥᱚᱨᱟᱵᱚᱱ ᱵᱷᱟᱫᱚᱨ ᱵᱚᱸᱜᱟ ᱡᱟᱦᱟᱸᱭ ᱠᱚ ᱨᱚᱦᱚᱭᱟ᱾
ᱦᱳᱭ ᱦᱳᱭ᱾ ᱟᱪᱪᱷᱟ ᱟᱪᱪᱷᱟ ᱛᱟᱞᱦᱮ ᱟᱯᱮ ᱦᱚᱸ ᱱᱚᱝᱠᱟᱼᱼ ᱱᱟ ᱢᱟᱱᱮ ᱥᱮᱨᱢᱟ ᱫᱟᱜ ᱡᱟᱹᱲᱤ ᱪᱮᱛᱟᱱ ᱨᱮ ᱦᱟᱸᱜ ᱵᱷᱚᱨᱥᱟ ᱪᱟᱥᱵᱟᱥᱼᱼ ᱛᱚ ᱟᱨ ᱪᱮᱫ ᱦᱚᱸ ᱵᱟᱝ, ᱛᱚ ᱟᱪᱪᱷᱟ ᱟᱪᱪᱷᱟ᱾
ᱩᱸ ᱦᱩᱸ᱾ ᱵᱟᱭ ᱫᱟᱜ ᱡᱟᱹᱲᱤ ᱵᱟᱲᱟ ᱞᱮᱠᱷᱟᱡ ᱫᱚ ᱟᱫᱚᱼᱼ ᱪᱟᱥ ᱫᱚ ᱵᱟᱝ ᱜᱮ ᱦᱩᱭᱩᱜ-ᱟ ᱫᱚᱢᱮ ᱫᱚ᱾
ᱟᱪᱪᱷᱟ ᱟᱪᱪᱷᱟ ᱟᱹᱰᱤ ᱫᱩᱠ ᱨᱮᱱᱟᱜ ᱠᱟᱛᱷᱟ ᱠᱟᱱ ᱜᱮᱭᱟ ᱛᱟᱦᱚᱞᱮ ᱟᱫᱚ ᱦᱟᱸᱜ ᱜᱚᱝᱼᱼ ᱠᱮ ᱱᱚᱣᱟ ᱦᱩᱲᱩ ᱪᱟᱣᱞᱮ ᱪᱟᱥ ᱵᱚᱫᱚᱞ ᱛᱮ ᱟᱨᱚ ᱡᱟᱦᱟᱸ ᱠᱚᱼᱼ ᱥᱚᱵᱽᱡᱤ ᱯᱟᱹᱛᱤ ᱠᱚ ᱟᱱᱟᱡᱽ ᱠᱚ ᱢᱮᱱᱟᱜ ᱠᱟᱫᱟ ᱱᱚᱣᱟ ᱠᱚᱫᱚ ᱛᱟᱦᱚᱞᱮ ᱪᱟᱥᱵᱟᱥ ᱦᱩᱭᱩᱜ-ᱟ ᱥᱮ ᱵᱟᱝ ᱟᱯᱮ ᱥᱮᱱ ᱫᱚ?
ᱵᱟᱝ ᱵᱟ ᱥᱩᱵᱽᱡᱤ ᱯᱟᱛᱤ ᱫᱚ ᱩᱸ ᱪᱟᱥ ᱫᱚᱠᱚ ᱪᱟᱥ ᱵᱟᱲᱟᱭ ᱜᱮᱭᱟ ᱠᱤᱱᱛᱩᱼᱼ ᱩᱸᱜ ᱤᱧ ᱫᱚ ᱵᱟᱹᱧ ᱪᱟᱥ ᱵᱟᱲᱟᱭ ᱜᱮᱭᱟ᱾
ᱟᱪᱪᱷᱟ ᱟᱪᱪᱷᱟ᱾ ᱦᱮᱸ ᱟᱫᱚ ᱟᱞᱮ ᱦᱚᱸ ᱚᱱᱠᱟ ᱜᱮ᱾ ᱥᱮᱨᱢᱟ ᱫᱟᱜ ᱡᱟᱹᱲᱤ ᱪᱮᱛᱟᱱ ᱜᱮ ᱦᱟᱸᱜ ᱵᱷᱚᱨᱥᱟ ᱜᱮᱭᱟ ᱞᱮ ᱢᱟᱱᱮ ᱥᱮᱨᱢᱟ ᱫᱟᱜ ᱡᱟᱹᱲᱤ ᱵᱟᱝᱠᱷᱟᱱ ᱫᱚ ᱦᱟᱸᱜ ᱪᱟᱥᱼᱼ ᱯᱟᱥ ᱫᱚ ᱦᱟᱸᱜ ᱢᱟᱱᱮ ᱵᱟᱝ ᱦᱩᱭᱩᱜ-ᱟ ᱟᱨ ᱪᱮᱫ ᱟᱫᱚ ᱟᱞᱮ ᱥᱮᱱ ᱢᱟ ᱦᱟᱸᱜ ᱚᱱᱠᱟᱼᱼ ᱮᱸᱻ ᱜᱟᱰᱟ ᱢᱩᱰᱩ ᱱᱟᱹᱭ ᱠᱚ ᱰᱮᱢ ᱠᱚᱫᱚ ᱦᱟᱸᱜ ᱵᱟᱱᱩᱜ ᱠᱟᱫᱟ ᱟᱨ ᱪᱮᱫ ᱟᱫᱚ ᱚᱱᱟ ᱛᱮ ᱦᱟᱸᱜᱼᱼ ᱫᱟᱜ ᱡᱟᱹᱲᱤ ᱪᱮᱛᱟᱱ ᱜᱮ ᱵᱚᱨᱥᱟ ᱟᱫᱚ ᱦᱟᱸᱜ ᱚᱸ ᱚᱱᱟ ᱵᱟᱫ ᱠᱟᱛᱮᱜᱼᱼ ᱡᱟᱦᱟᱸ ᱥᱚᱵᱽᱡᱤ ᱥᱤᱡᱤᱱ ᱨᱮ ᱦᱩᱭᱩᱜ-ᱟ ᱪᱟᱥᱼᱼ ᱚᱱᱟ ᱠᱚᱫᱚ ᱦᱟᱸᱜ ᱦᱩᱭ ᱫᱚ ᱦᱩᱭᱩᱜ ᱜᱮᱭᱟ ᱟᱫᱚ ᱚᱱᱠᱟᱼᱼ ᱟᱸᱻ ᱯᱩᱠᱷᱨᱤ ᱠᱚ ᱢᱤᱜ ᱵᱟᱨ ᱢᱮᱱᱟᱜ ᱟᱠᱟᱫᱟ ᱦᱟᱸᱜ ᱟᱫᱚ ᱚᱱᱟ ᱯᱩᱠᱷᱨᱤ ᱠᱷᱚᱱᱟᱜ ᱜᱮ ᱦᱟᱸᱜᱼᱼ ᱮᱸ ᱫᱟᱜᱼᱼ ᱢᱤᱥᱤᱱ ᱠᱚᱛᱮ ᱨᱟᱠᱟᱵ ᱵᱟᱲᱟ ᱠᱟᱛᱼᱼ
ᱢᱟᱱᱮᱼᱼ ᱢᱟᱱᱮ ᱯᱩᱠᱷᱨᱤ ᱠᱚᱫᱚ ᱢᱟᱱᱮ ᱯᱩᱠ ᱢᱟᱱᱮ ᱯᱩᱠᱷᱨᱤ ᱠᱚᱫᱚ ᱯᱮᱨᱮᱡ ᱟᱠᱟᱱ ᱜᱮᱭᱟ ᱵᱟᱝ?
ᱦᱚᱭ ᱦᱚᱭ ᱱᱤᱛᱚᱜ ᱪᱟᱥᱵᱟᱥ ᱫᱤᱱ ᱦᱟᱸᱜ ᱯᱩᱨᱠᱷᱨᱤ ᱫᱚ ᱦᱟᱸᱜ ᱯᱮᱨᱮᱡ ᱜᱮ ᱛᱟᱦᱮᱱᱟ᱾ ᱟᱫᱚ ᱚᱱᱠᱟ ᱱᱤᱨᱚᱱ ᱥᱤᱛᱩᱝ ᱫᱤᱱ ᱫᱚ ᱦᱟᱸᱜ ᱚᱸ ᱫᱚᱢᱮ ᱫᱚ ᱫᱟᱜ ᱫᱚ ᱵᱟᱭ ᱛᱟᱦᱮᱱᱟ ᱟᱨ ᱪᱮᱫ᱾
ᱦᱮᱸ ᱦᱮᱸ ᱱᱚᱛᱮ ᱦᱚᱸ ᱫᱚᱢᱮ ᱫᱚ ᱫᱟᱜ ᱫᱚ ᱵᱟᱭ ᱛᱟᱦᱮᱱᱟ ᱱᱤᱨᱚᱱ ᱥᱤᱛᱩᱝ ᱥᱤᱛᱩᱝ ᱫᱤᱱ ᱫᱚ᱾
ᱦᱳᱭ ᱦᱳᱭ ᱦᱳᱭ ᱟᱫᱚ ᱚᱱᱟ ᱞᱮᱠᱟ ᱛᱮ ᱦᱟᱸᱜ ᱮᱸᱼᱼ ᱡᱟᱦᱟᱸ ‌ᱚᱱᱟ ᱪᱟᱥᱵᱟᱥ ᱠᱚ ᱥᱚᱵᱽᱡᱤ ᱫᱚ ᱟᱫᱚ ᱚᱲᱟᱜ ᱠᱚᱨᱮ ᱡᱚᱢ ᱵᱟᱲᱟ ᱞᱮᱠᱟ ᱜᱮ ᱦᱟᱸᱜᱼᱼ ᱚᱱᱟ ᱵᱟᱲᱜᱮ ᱠᱚᱨᱮᱫ ᱜᱮ ᱫᱟᱜ ᱢᱟᱱᱮ ᱫᱩᱞ ᱫᱟᱜ ᱠᱚᱛᱮ ᱜᱮ ᱦᱟᱸᱜᱼᱼ ᱥᱮ ᱯᱩᱠᱷᱨᱤ ᱠᱷᱚᱱᱟᱜ ᱢᱤᱥᱤᱱ ᱠᱚᱛᱮᱜᱼᱼ ᱫᱟᱜ ᱵᱟᱲᱟ ᱠᱟᱛᱮᱜ ᱜᱮ ᱦᱟᱸᱜ ᱡᱟᱥ ᱡᱚᱢ ᱵᱟᱲᱟ ᱞᱮᱠᱟ ᱫᱚ ᱪᱟᱥᱵᱟᱥ ᱦᱩᱭᱩᱜ-ᱟ ᱟᱨᱼᱼ ᱪᱮᱫ ᱢᱤᱫ ᱵᱟᱨ ᱟᱸ
ᱱᱟᱯᱟᱭ ᱜᱮ
ᱦᱳᱭ ᱟᱫᱚ ᱦᱟᱸᱜ ᱛᱟᱦᱚᱞᱮ ᱜᱚᱢᱠᱮ ᱟᱯᱮ ᱫᱚ ᱵᱤᱨ ᱵᱩᱨᱩ ᱫᱤᱥᱚᱢ ᱥᱮ ᱴᱟᱺᱰᱤ ᱫᱤᱥᱚᱢ ᱠᱟᱱᱟᱯᱮ ᱦᱟᱸᱜ
ᱵᱟ ᱵᱟ ᱟᱞᱮ ᱫᱚ ᱴᱟᱺ ᱴᱟᱺᱰᱤ ᱫᱤᱥᱚᱢ ᱠᱟᱱ ᱜᱮᱭᱟ ᱞᱮ
ᱟᱪᱪᱷᱟ ᱟᱪᱪᱷᱟ
ᱜᱚᱝᱠᱮ ᱛᱟᱦᱚᱞᱮ ᱟᱯᱮ ᱫᱚ
ᱦᱳᱭ ᱟᱞᱮ ᱫᱚ ᱦᱟᱸᱜ ᱵᱤᱨ ᱫᱤᱥᱟᱹᱢ ᱵᱩᱨᱩ ᱫᱤᱥᱟᱹᱢ ᱠᱟᱱ ᱜᱮᱭᱟ ᱞᱮ ᱟᱫᱚ ᱦᱟᱸᱜ ᱱᱤᱛᱳᱜ ᱫᱚ ᱦᱟᱸᱜ ᱩᱫ ᱠᱚ ᱯᱩᱴᱠᱟᱹ ᱠᱚᱫᱚ ᱧᱟᱢ ᱵᱟᱲᱟᱭᱮᱫ ᱠᱚ ᱜᱮᱭᱟᱞᱮ ᱡᱚᱢ ᱵᱟᱲᱟᱭᱮᱫ ᱠᱚ ᱜᱮᱭᱟᱞᱮ ᱦᱟᱸᱜ ᱟᱞᱮ ᱥᱮᱫ ᱫᱚ
ᱢᱟᱱᱮ ᱛᱟᱦᱚᱞᱮ ᱡᱚ ᱵᱤᱞᱤ ᱫᱚ ᱪᱟᱵᱟᱟᱣ ᱟᱠᱟᱱᱟ ᱛᱚ ᱵᱟᱝ
ᱦᱳᱭ ᱱᱤᱛᱚᱜ ᱦᱟᱸᱜ ᱛᱮᱨᱮᱞ ᱛᱟᱨᱚᱵ ᱥᱚᱥᱚ ᱱᱚᱜ-ᱚᱭ ᱱᱚᱣᱟ ᱡᱚ ᱵᱤᱞᱤ ᱠᱚᱫᱚ ᱦᱟᱸᱜ ᱪᱟᱵᱟᱣ ᱟᱠᱟᱱᱟ ᱟᱫᱚ ᱱᱤᱛᱚᱜ ᱫᱚ ᱦᱟᱸᱜ ᱚᱱᱮ ᱚᱱᱠᱟ ᱵᱤᱨ ᱠᱚᱨᱮ ᱫᱚ ᱦᱟᱸᱜ ᱩᱫ ᱠᱚ ᱯᱩᱴᱠᱟᱹ ᱠᱚ ᱧᱟᱢᱚᱜ ᱠᱟᱱᱟ ᱟᱫᱚ ᱩᱱᱠᱩ ᱜᱮ ᱦᱟᱸᱜ ᱦᱟᱞᱟᱝ ᱥᱮ ᱛᱩᱢᱟᱹᱞ ᱵᱟᱲᱟ ᱠᱟᱛᱮᱫ ᱡᱚᱢ ᱵᱟᱲᱟ ᱦᱩᱭᱩᱜ ᱠᱟᱱᱟ ᱱᱤᱛᱚᱜ ᱫᱚ ᱟᱨ ᱪᱮᱫ
ᱢᱟᱱᱮ ᱚᱱᱟ ᱫᱚ ᱯᱩᱴᱠᱟᱹ ᱫᱚ ᱚᱠᱟ ᱨᱮᱠᱚ ᱧᱟᱢᱚᱜ ᱜᱮᱭᱟ ᱢᱟᱱᱮ ᱛᱚᱯᱟ ᱠᱟᱛᱮᱫ ᱠᱚ ᱛᱟᱦᱮᱱᱟ ᱥᱮ ᱠᱚ ᱪᱤᱠᱟᱹ ᱵᱟᱲᱟᱭᱟ
ᱦᱳᱭ ᱟᱫᱚ ᱚᱱᱮ ᱦᱟᱸᱜ ᱯᱩᱴᱠᱟᱹ ᱫᱚ ᱫᱚᱢᱮ ᱦᱟᱸᱜ ᱢᱟᱱᱮ ᱥᱟᱺᱜᱤᱧ ᱠᱷᱚᱱᱟᱜ ᱫᱚ ᱵᱟᱠᱚ ᱧᱮᱞ ᱧᱟᱢᱚᱜ-ᱟ ᱟᱨ ᱪᱮᱫ ᱩᱫ ᱫᱚ ᱦᱟᱸᱜ ᱥᱟᱺᱜᱤᱧ ᱠᱷᱚᱱᱟᱜ ᱜᱮᱵᱮᱱ ᱧᱮᱞ ᱧᱟᱢᱟ ᱟᱫᱚ ᱩᱫ ᱞᱮᱠᱟ ᱫᱚ ᱦᱟᱸᱜ ᱯᱩᱴᱠᱟᱹ ᱫᱚ ᱥᱟᱺᱜᱤᱧ ᱠᱷᱚᱱᱟᱜ ᱫᱚ ᱢᱟᱱᱮ ᱵᱟᱝ ᱧᱮᱞ ᱧᱟᱢᱚᱜᱼᱟ ᱟᱫᱚ ᱱᱚᱣᱟ ᱫᱚ ᱠᱟᱹᱴᱤᱡ ᱦᱟᱸᱜ ᱩᱭᱩᱝ ᱧᱚᱜ ᱠᱟᱛᱮᱫ ᱯᱟᱸᱡᱟ ᱦᱩᱭᱩᱜᱼᱟ ᱟᱨ ᱪᱮᱫ
ᱦᱮᱸ
ᱦᱳᱭ ᱦᱳᱭ
ᱟᱫᱚ
ᱦᱮᱸ ᱚᱱᱟ ᱫᱚ ᱛᱟᱦᱚᱞᱮᱢ ᱡᱚᱢ ᱵᱟᱲᱟ ᱟᱠᱟᱫ ᱜᱮᱭᱟ
ᱦᱳᱭ ᱦᱳᱭ ᱡᱚᱢ ᱵᱟᱲᱟ ᱦᱩᱭ ᱟᱠᱟᱱ ᱜᱮᱭᱟ ᱦᱟᱸᱜ ᱞᱮᱴᱚ ᱠᱟᱛᱮᱫ
ᱢᱟᱱᱮ ᱪᱮᱫ ᱪᱮᱫ ᱦᱚᱞᱚᱝ ᱛᱮᱠᱚ ᱞᱮᱴᱚᱭ ᱜᱮᱭᱟ ᱡᱟᱦᱟᱸ ᱱᱚᱣᱟ ᱟᱵᱚ ᱠᱚᱱᱴᱳᱞ ᱨᱮᱵᱚᱱ ᱧᱟᱢ ᱵᱟᱲᱟᱭ ᱥᱮ
ᱮᱸ ᱵᱟᱝ-ᱟ ᱟᱵᱚ ᱡᱟᱦᱟᱸ ᱱᱚᱣᱟ ᱦᱩᱲᱩ ᱦᱚᱞᱚᱝ ᱵᱚᱱ ᱞᱟᱹᱦᱩᱫ ᱮᱫ ᱫᱚ ᱚᱱᱟ ᱦᱩᱲᱩ ᱦᱚᱞᱚᱝ ᱛᱮᱜᱮ ᱦᱟᱸᱜ ᱞᱮᱴᱚ ᱠᱟᱛᱮᱫ
ᱢᱚᱸᱡᱽ ᱜᱮ ᱥᱤᱵᱤᱞ ᱜᱮᱭᱟ
ᱦᱳᱭ ᱦᱳᱭ ᱟᱹᱰᱤ ᱱᱟᱯᱟᱭ ᱜᱮ ᱥᱤᱵᱤᱞᱟ ᱜᱚᱢᱠᱮ ᱟᱹᱰᱤ ᱢᱚᱡᱽ ᱥᱤᱵᱤᱞᱟ ᱞᱟᱹᱭ ᱟᱵᱮᱱ ᱠᱟᱱᱟᱞᱤᱧ
ᱦᱩᱸ
ᱦᱳᱭ ᱟᱫᱚ ᱦᱟᱸᱜ ᱢᱤᱫᱴᱟᱝ ᱦᱟᱸᱜ ᱮᱸ ᱠᱩᱠᱞᱤ ᱞᱤᱧ ᱫᱚᱦᱚᱭᱮᱜᱼᱟ ᱡᱮ ᱟᱵᱚ ᱡᱟᱦᱟᱸ ᱱᱚᱜ-ᱚᱭ ᱡᱟᱦᱟᱸ ᱠᱤᱪᱷᱩ ᱫᱤᱱ ᱢᱟᱲᱟᱝ ᱜᱮ ᱟᱵᱚ ᱦᱩᱞ ᱢᱟᱦᱟ ᱯᱟᱨᱚᱢᱮᱱ ᱛᱟᱵᱚᱱᱟ ᱦᱟᱸᱜ ᱟᱫᱚ ᱚᱱᱟ ᱦᱩᱞ ᱢᱟᱦᱟ ᱤᱫᱤ ᱠᱟᱛᱮᱫ ᱢᱟᱱᱮ ᱟᱵᱚ ᱱᱚᱣᱟ ᱡᱟᱭ ᱡᱩᱜᱽ ᱜᱮ ᱯᱟᱞᱚᱱ ᱤᱫᱤ ᱞᱮᱠᱷᱟᱱ ᱱᱟᱯᱟᱭ ᱦᱩᱭᱩᱜ ᱛᱟᱵᱚᱱᱟ ᱥᱮ ᱟᱵᱚ ᱡᱩᱫᱤ ᱱᱚᱣᱟ ᱵᱟᱵᱚᱱ ᱯᱟᱞᱚᱱᱟ ᱛᱟᱦᱚᱞᱮ ᱪᱮᱫ ᱮᱴᱠᱮ-ᱴᱚᱬᱮ ᱥᱮ ᱡᱟᱦᱟᱱᱟᱜ
ᱮᱠᱴᱮ-ᱴᱚᱬᱮ ᱫᱚ ᱜᱚᱢᱠᱮ ᱮᱴᱠᱮ-ᱴᱚᱬᱮ ᱫᱚ ᱦᱩᱭᱩᱜ ᱜᱮᱭᱟ ᱪᱮᱫᱟᱜ ᱥᱮ ᱟᱵᱚ ᱡᱮ ᱱᱤᱛᱚᱜ ᱥᱟᱱᱛᱟᱲ ᱥᱚᱢᱟᱡᱽ ᱨᱮ ᱢᱟᱱᱮ ᱥᱟᱱᱛᱟᱲ ᱥᱚᱢᱟᱡᱽ ᱨᱮᱱ ᱦᱚᱲ ᱠᱚᱫᱚ ᱢᱟᱱᱮ ᱱᱤᱛᱚᱜ ᱦᱚᱸ ᱞᱟᱛᱟᱨ ᱨᱮᱜᱮ ᱢᱮᱱᱟᱜ ᱵᱚᱱᱟ ᱡᱚᱛᱚ ᱥᱮᱫ ᱛᱮᱜᱮ ᱟᱵᱚᱣᱟᱜ ᱾ ᱩᱯᱨᱩᱢ ᱩᱱᱠᱤᱱ ᱡᱟᱦᱟᱸ ᱥᱤᱫᱩᱼ ᱠᱟᱹᱱᱦᱩ ᱢᱮᱱᱛᱮ ᱩᱱᱠᱤᱱ ᱩᱯᱨᱩᱢ ᱡᱟᱦᱟᱸ ᱠᱚ ᱮᱢ ᱟᱠᱟᱫ ᱮᱢᱴᱚ ᱠᱤᱱ
ᱦᱳᱭ ᱦᱳᱭ
ᱟ ᱩᱱᱠᱤᱱ ᱡᱩᱫᱤ ᱵᱟᱢ ᱢᱟᱱᱟᱣ ᱵᱟᱛᱟ ᱠᱤᱱᱟᱹ ᱛᱟᱦᱚᱞᱮ ᱫᱤᱱ ᱫᱤᱱ ᱛᱮᱫᱚ ᱦᱚᱲ ᱠᱚ ᱡᱟᱦᱟᱸ ᱵᱚᱛᱚᱨ ᱫᱤᱠᱩ ᱠᱚ ᱡᱟᱦᱟᱸ ᱵᱚᱛᱚᱨ ᱡᱟᱭᱜᱟ ᱢᱮᱱᱟᱜ ᱛᱟᱠᱚ ᱠᱚᱣᱟ ᱟᱫᱚ ᱫᱤᱱ ᱫᱤᱱ ᱛᱮ ᱫᱚ ᱩᱱᱫᱚ ᱟᱵᱚ ᱩᱱᱫᱚ ᱟᱵᱚ ᱦᱚᱸ ᱵᱟᱝᱠᱚ ᱵᱚᱛᱚᱨ ᱵᱟᱲᱟᱜᱼᱟ ᱱᱤᱛᱚᱜ ᱡᱟᱦᱟᱸ ᱞᱮᱠᱟ ᱠᱟᱹᱴᱤᱡ ᱠᱚ ᱵᱚᱛᱚᱨ ᱵᱟᱲᱟ ᱟᱵᱚᱱ ᱠᱟᱱᱟ᱾ ᱦᱟ ᱚᱱᱟ ᱫᱚ
ᱦᱳᱭ ᱦᱳᱭ ᱦᱳᱭ ᱮᱠᱫᱚᱢ ᱮᱠᱫᱚᱢ᱾ ᱟᱫᱚ ᱟᱹᱞᱤᱧ ᱞᱮᱠᱟᱛᱮ ᱦᱟᱸᱜ ᱞᱤᱧ ᱢᱚᱱᱮᱭᱮᱫᱟ ᱱᱚᱣᱟ ᱫᱚ ᱦᱟᱸᱜ ᱮᱠᱫᱚᱢ ᱟᱹᱞᱤᱧ ᱦᱟᱸᱜ ᱱᱚᱝᱠᱟᱞᱤᱧ ᱧᱮᱞ ᱟᱠᱟᱫᱟ ᱟᱭᱢᱟ ᱡᱟᱭᱜᱟ ᱨᱮᱜᱮ ᱱᱤᱛᱚᱜ ᱟᱛᱳ ᱴᱚᱴᱷᱟ ᱠᱚᱨᱮᱫ ᱞᱤᱧ ᱧᱮᱞᱮᱫᱟ ᱡᱮ ᱦᱩᱞ ᱢᱟᱦᱟ ᱦᱤᱞᱳᱜ ᱡᱟᱦᱟᱸ ᱫᱚ ᱟᱴᱷᱨᱚᱥᱚ ᱪᱚᱣᱟᱱᱱᱚ ᱯᱚᱧᱪᱟᱱᱱᱚ ᱥᱟᱞ ᱨᱮᱱᱟᱜ᱾ ᱛᱤᱨᱤᱥᱟ ᱡᱩᱱ ᱨᱮ ᱡᱟᱦᱟᱸ ᱥᱤᱫᱩ ᱠᱟᱹᱱᱩᱣᱟᱜ ᱟᱹᱭᱩᱨ ᱛᱮ ᱟᱵᱚ ᱠᱷᱮᱨᱣᱟᱞ ᱦᱚᱯᱚᱱ ᱠᱚ ᱠᱚ ᱟᱭᱢᱟ ᱚᱱᱠᱟ ᱟᱨᱚ ᱯᱷᱩᱞᱟᱹ ᱡᱟᱱᱚ ᱥᱮ ᱵᱤᱨᱥᱟ ᱢᱩᱱᱰᱟ ᱠᱚ ᱞᱟᱹᱲᱦᱟᱹᱭ ᱞᱮᱫᱟ ᱤᱝᱨᱮᱡᱽ ᱠᱚ ᱵᱤᱨᱩᱫᱽ ᱨᱮ ᱟᱫᱚ ᱮᱱᱦᱤᱞᱳᱜ ᱫᱚ ᱦᱟᱸᱜ ᱟᱹᱞᱤᱧᱟᱜ ᱢᱚᱱᱮ ᱫᱚ ᱱᱚᱣᱟ ᱫᱚ ᱡᱮ ᱨᱟᱹᱥᱠᱟᱹ ᱨᱮᱱᱟᱜ ᱫᱤᱱ ᱫᱚ ᱵᱟᱝ ᱛᱟᱦᱮᱸ ᱠᱟᱱ ᱛᱟᱵᱚᱱᱟ ᱟᱹᱰᱤ ᱫᱩᱠ ᱨᱮᱱᱟᱜ ᱥᱮ ᱜᱚᱨᱚᱵᱟ ᱨᱮᱱᱟᱜ ᱫᱤᱱ ᱠᱟᱱ ᱛᱟᱵᱚᱱᱟ᱾ ᱟᱫᱚ ᱟᱹᱞᱤᱧᱟᱜ ᱚᱱᱟ ᱞᱮᱠᱟ ᱛᱮᱞᱤᱧ ᱧᱮᱞ ᱮᱫᱟ ᱟᱭᱢᱟ ᱡᱟᱭᱜᱟ ᱨᱮᱜᱮ ᱡᱮ ᱟᱸ ᱯᱟᱛᱟ ᱪᱷᱟᱛᱟ ᱥᱮ ᱚᱨᱜᱮᱥᱴᱟᱨ ᱟᱨᱚ ᱚᱱᱠᱟᱱ ᱵᱚᱞ ᱠᱷᱮᱞᱳᱰ ᱠᱚ᱾ ᱦᱟᱱᱟ ᱱᱟᱣᱟ ᱠᱚ ᱫᱚᱦᱚᱭᱮᱫᱼᱟ ᱟᱫᱚ ᱟᱹᱞᱤᱧ ᱞᱤᱧ ᱢᱮᱱᱟ ᱱᱚᱣᱟ ᱠᱚᱫᱚ ᱮᱱᱦᱤᱞᱳᱜ ᱫᱚᱦᱚ ᱞᱟᱹᱠᱛᱤ ᱫᱚ ᱮᱠᱟᱞ ᱜᱮ ᱵᱟᱝ ᱠᱟᱱᱟ ᱪᱮᱫᱟᱜ ᱥᱮ ᱟᱵᱚ ᱫᱚ ᱦᱟᱸᱜ ᱱᱚᱜᱼᱚᱭ ᱵᱚ ᱮᱱᱦᱤᱞᱳᱜ ᱫᱚ ᱟᱵᱚ ᱠᱷᱮᱨᱣᱟᱞ ᱥᱟᱱᱛᱟᱲ ᱦᱚᱯᱚᱱ ᱠᱚ ᱥᱤᱫᱩ-ᱠᱟᱹᱱᱩ ᱛᱟᱹᱠᱤᱱᱟᱜ ᱩᱭᱦᱟᱹᱨ ᱛᱮ᱾ ᱟᱭᱢᱟ
ᱟᱨ ᱚᱱᱠᱟ ᱵᱤᱨ ᱵᱟᱱᱴᱟ ᱠᱚ ᱛᱟᱦᱮᱸ ᱠᱟᱱᱟ ᱩᱱᱠᱩ ᱠᱚ ᱟᱠᱚᱣᱟᱜ ᱡᱤᱣᱤ ᱠᱚ ᱟᱞᱟᱭ ᱞᱮᱫᱟ ᱱᱚᱣᱟ ᱫᱤᱥᱚᱢ ᱯᱷᱩᱨᱜᱟᱹᱞ ᱞᱟᱹᱜᱤᱫ ᱛᱮ᱾ ᱟᱭᱢᱟ ᱞᱚᱞᱚ ᱢᱟᱭᱟᱢ ᱟᱹᱛᱩ ᱞᱮᱱᱟ ᱚᱱᱟ ᱛᱮᱞᱤᱧ ᱢᱮᱱᱟ ᱦᱤᱛᱳᱜ ᱦᱮᱸ ᱟᱵᱚ ᱫᱚ ᱨᱟᱹᱥᱠᱟᱹ ᱨᱮᱱᱟᱜ ᱫᱤᱱ ᱫᱚ ᱵᱟᱝ ᱟᱹᱰᱤ ᱫᱩᱠ ᱨᱮᱱᱟᱜ ᱟᱨ ᱜᱚᱨᱚᱵ ᱟᱱᱟᱜ᱾ ᱫᱤᱱ ᱠᱟᱱ ᱛᱟᱵᱚᱱᱟ ᱟᱨ ᱪᱮᱫ᱾
ᱦᱮᱸ ᱚᱱᱟ ᱫᱚ ᱜᱚᱝᱠᱮ ᱡᱟᱦᱟᱸ ᱵᱮᱱ ᱞᱟᱹᱭ ᱠᱮ ᱚᱱᱟ ᱴᱷᱤᱠ ᱜᱮᱭᱟ ᱦᱮᱸ ᱠᱤᱱᱛᱩ ᱚᱱᱟ ᱫᱚᱥ᱾ ᱥᱟᱛᱫᱤᱱ ᱢᱟᱱᱮ ᱞᱮᱠᱷᱟᱡ ᱫᱚ ᱚᱱᱟ ᱫᱚ ᱜᱟᱱᱚᱜ ᱜᱮᱭᱟ ᱫᱩᱛᱟᱨ ᱫᱤᱱ ᱫᱚ ᱢᱟᱱᱮ᱾ ᱛᱤᱥ ᱡᱩᱱ ᱦᱤᱞᱚᱜ ᱵᱟᱫ ᱠᱟᱛᱮ᱾ ᱟᱢ ᱮᱴᱟᱜ ᱫᱤᱱ ᱢᱤᱫ ᱫᱤᱱ ᱵᱟ ᱢᱟᱱᱮ ᱥᱮᱫᱤᱱ ᱠᱷᱚᱱᱟᱜ ᱥᱮᱫᱤᱱ ᱵᱟᱝ ᱠᱟᱛᱮ ᱫᱚᱥᱟᱨ ᱫᱤᱱ ᱠᱚᱨᱟᱣ ᱞᱮᱠᱷᱟᱡ ᱫᱚ ᱢᱚᱸᱡᱽ ᱜᱮᱭᱟ ᱚᱱᱟ ᱫᱚ᱾ ᱥᱮᱫᱤᱱ ᱛᱮ ᱵᱟᱝ ᱠᱚᱨᱟᱣ ᱞᱮᱠᱷᱟᱡ ᱫᱚ ᱢᱚᱡᱽ ᱚᱱᱟ ᱵᱷᱟᱜᱮᱼᱟ ᱦᱮᱸᱥᱮ᱾
ᱦᱳᱭ ᱦᱳᱭ ᱟᱫᱚ ᱚᱱᱟ ᱢᱟ ᱦᱟᱜ ᱱᱟᱯᱟᱭ ᱜᱮᱭᱟ ᱟᱫᱚ ᱟᱨᱦᱚᱸ ᱚᱱᱠᱟᱞᱤᱧ ᱧᱮᱞᱮᱜᱼᱟ᱾ ᱮᱴᱟᱜ ᱮᱴᱟᱜ ᱫᱤᱱ ᱠᱚᱨᱮ ᱦᱚᱸᱠᱚ ᱫᱚᱦᱚᱭᱮᱫ ᱜᱮᱭᱟ ᱚᱨᱠᱮᱥᱴᱟᱨ ᱪᱷᱟᱛᱟ ᱯᱟᱛᱟ ᱯᱨᱳᱜᱨᱟᱢ ᱠᱚ᱾ ᱟᱫᱚ ᱱᱚᱜ ᱱᱚᱣᱟ ᱠᱚ ᱯᱟᱛᱟ ᱡᱚᱠᱷᱚᱱ ᱜᱮ ᱦᱩᱭᱩᱜ ᱠᱟᱱᱟ ᱟᱫᱚ ᱟᱵᱚ ᱡᱟᱦᱟᱸᱭ ᱱᱤᱛᱚᱜ ᱯᱟᱹᱴᱷᱣᱟᱹ ᱠᱚ᱾ ᱚᱞᱚᱜ ᱯᱟᱲᱦᱟᱜ ᱨᱮ ᱡᱚᱯᱲᱟᱣ ᱢᱮᱱᱟᱜ ᱟᱠᱟᱫ ᱠᱚᱣᱟ ᱩᱱᱠᱩ ᱠᱚᱦᱚᱸ ᱞᱮᱧ ᱧᱮᱞᱮᱫ ᱠᱚᱣᱟ ᱚᱸᱰᱮ ᱥᱮᱴᱮᱨ ᱠᱟᱛᱮᱫ ᱠᱚ ᱮᱱᱮᱡ ᱥᱮᱨᱮᱧ ᱮᱫᱟ ᱦᱟᱺᱰᱤ ᱯᱟᱹᱣᱨᱟᱹ ᱠᱚ ᱧᱩᱭᱮᱫᱟ ᱟᱫᱚ ᱩᱱᱠᱩ ᱫᱚ ᱦᱟᱸᱜ ᱵᱟᱹᱭ ᱵᱟᱹᱭ ᱛᱮ ᱟᱵᱚᱣᱟᱜ ᱥᱚᱢᱟᱡᱽ ᱤᱫᱤ ᱠᱟᱛᱮᱫ ᱫᱚ ᱦᱟᱸᱜ ᱵᱟᱠᱚ ᱜᱟᱞᱚᱪ ᱮᱟ᱾ ᱦᱮ ᱵᱟᱠᱚ ᱥᱮᱲᱟᱭᱮᱫ ᱛᱟᱵᱚᱱᱟ᱾ ᱦᱳᱭ ᱟᱫᱚ ᱦᱟᱸᱜ ᱵᱟᱹᱭ ᱵᱟᱹᱭᱛᱮ ᱚᱱᱮ ᱚᱱᱠᱟ ᱡᱩᱫᱤ ᱟᱵᱚ ᱱᱤᱛᱚᱜ ᱡᱟᱦᱟᱸᱭ ᱢᱮᱱᱟᱜ ᱵᱚᱱᱟ ᱚᱞᱚᱜ ᱯᱟᱲᱦᱟᱜ ᱨᱮ ᱡᱚᱯᱲᱟᱣ ᱯᱟᱹᱴᱷᱩᱣᱟᱹ ᱠᱚ ᱟᱵᱚ ᱡᱩᱫᱤ ᱱᱤᱛᱚᱜ ᱟᱵᱚᱣᱟᱜ ᱥᱚᱢᱟᱡ ᱤᱫᱤ ᱠᱟᱛᱮᱜ ᱵᱟᱵᱚᱱ ᱜᱟᱞᱚᱪᱼᱟ ᱥᱮ ᱵᱟᱵᱚᱱ ᱵᱟᱲᱟᱭᱟ ᱪᱮᱫ ᱞᱮᱠᱟ ᱟᱵᱚᱣᱟᱜ ᱯᱚᱨᱚᱵᱽ ᱯᱩᱱᱟᱹᱭ ᱥᱮ ᱟᱹᱨᱤᱪᱟᱹᱞᱤ ᱞᱟᱠᱪᱟᱨ ᱢᱮᱱᱟᱜ ᱟᱠᱟᱫ ᱛᱟᱵᱚᱱᱟ ᱱᱚᱜᱼᱚ ᱱᱚᱣᱟ ᱠᱚ ᱤᱫᱤ ᱠᱟᱛᱮ ᱡᱩᱫᱤ ᱵᱟᱵᱚᱱ ᱜᱟᱞᱚᱪᱟ ᱛᱟᱦᱚᱞᱮ ᱦᱟᱯᱮᱱ ᱫᱤᱱ ᱨᱮ ᱟᱵᱚᱨᱮᱱ ᱜᱤᱫᱟᱹᱨ ᱯᱤᱫᱟᱹᱨ ᱠᱚ ᱡᱟᱦᱟᱸᱭ ᱠᱚ ᱦᱮᱸ ᱩᱱᱠᱩ ᱠᱚᱦᱟᱸᱜ ᱟᱨᱚ ᱟᱠᱚᱣᱟᱜ ᱩᱢᱮᱨ ᱛᱮᱫᱚ ᱦᱟᱸᱜ ᱥᱮ ᱟᱠᱚ ᱠᱚᱦᱚᱸ ᱵᱟᱵᱚᱱ ᱢᱟᱱᱮ ᱞᱟᱹᱭ ᱥᱮᱬᱟ ᱫᱟᱲᱮ ᱟᱠᱚᱣᱟ ᱡᱮ ᱟᱵᱚᱣᱟᱜ ᱫᱚ
ᱦᱮᱥᱮ ᱟᱵᱚᱜᱮ ᱢᱟᱱᱮ ᱩᱱᱠᱩ ᱫᱚ ᱰᱷᱮᱨ ᱦᱟᱸᱜ ᱟᱨᱚ ᱮᱴᱠᱮᱴᱚᱬᱮ ᱨᱮᱠᱚ
ᱮᱴᱠᱮᱴᱮ ᱠᱚ ᱯᱟᱲᱟᱜᱼᱟ ᱟᱫᱚ ᱪᱮᱫ ᱞᱮᱠᱟ ᱦᱟᱸᱜ ᱟᱵᱚᱣᱟᱜ ᱱᱚᱣᱟ ᱡᱟᱦᱟᱸ ᱥᱚᱢᱟᱡᱽ ᱥᱟᱱᱛᱟᱲ ᱥᱚᱢᱟᱡᱽ ᱵᱟᱹᱭ ᱵᱟᱹᱭ ᱛᱮᱫᱚ ᱦᱟᱸᱜ ᱢᱟᱱᱮ ᱟᱫ ᱪᱟᱵᱟᱜ ᱛᱟᱵᱚᱱᱟ ᱟᱨ ᱪᱮᱫ ᱦᱟᱯᱮᱱ ᱫᱤᱱ ᱨᱮ ᱟᱨᱦᱚᱸ ᱵᱟᱵᱚᱱ ᱟᱸ ᱢᱟᱲᱟᱝ ᱥᱮᱫ ᱦᱟᱸᱜ ᱵᱟᱵᱚᱱ ᱞᱟᱦᱟ ᱤᱫᱤ ᱫᱟᱲᱮᱭᱟᱜᱼᱟ
ᱦᱟᱯᱮᱱ ᱫᱤᱱ ᱞᱟᱦᱟ ᱠᱚᱛᱮ ᱜᱮᱞᱮ ᱟᱵᱚ ᱡᱟᱦᱟᱸ ᱱᱚᱣᱟ ᱞᱟᱹᱭ ᱠᱮᱫᱟᱢ ᱯᱟ ᱚᱨᱠᱮᱥᱴᱟᱨ ᱚᱱᱟ ᱫᱚ ᱵᱚ ᱚᱱᱟ ᱫᱚ ᱵᱷᱟᱹᱜᱤ ᱜᱮ ᱞᱟᱜᱟᱣ ᱵᱚᱱᱟ
ᱮᱠᱫᱚᱢ ᱮᱠᱫᱚᱢ ᱮᱠᱫᱚᱢ ᱵᱚᱱᱫᱚ ᱞᱟᱠᱛᱤ ᱠᱟᱱᱟ ᱦᱟᱺᱰᱤ ᱯᱟᱹᱣᱨᱟᱹ ᱟᱠᱷᱨᱤᱧ ᱵᱚᱱᱫᱚ ᱞᱟᱠ ᱛᱤ ᱠᱟᱱᱟ ᱛᱟᱨᱯᱚᱨᱮ ᱚᱨᱠᱮᱥᱴᱨᱟ ᱪᱷᱟᱛᱟ ᱯᱟᱛᱟ ᱯᱚᱨᱚᱜᱟᱨᱟᱢ ᱱᱚᱣᱟ ᱫᱚᱦᱚ ᱵᱚᱱᱫᱚ ᱞᱟᱠᱛᱤ ᱠᱟᱱᱟ ᱛᱟᱨᱯᱚᱨᱮ ᱟᱵᱚ ᱡᱟᱦᱟᱸ ᱱᱤᱛᱚᱜ ᱦᱟᱸᱜ ᱱᱚᱣᱟ ᱵᱟᱯᱞᱟ ᱵᱤᱦᱟ ᱠᱚᱨᱮ
ᱦᱩᱸ
ᱵᱚᱠᱥ ᱢᱟᱭᱤᱠ ᱵᱚᱱ ᱟᱹᱜᱩᱭᱮᱜᱼᱟ ᱱᱚᱣᱟᱛᱮᱦᱟᱸᱜ ᱵᱚᱱ ᱮᱱᱮᱡ ᱥᱮᱨᱮᱧ ᱫᱟ ᱨᱟᱹᱥᱠᱟᱹᱭ ᱫᱟᱵᱚᱱ ᱱᱚᱣᱟ ᱠᱚ ᱦᱟᱸᱜ ᱟᱨ ᱟᱜᱩ ᱫᱚ ᱮᱠᱫᱚᱢ ᱞᱟᱠᱛᱤ ᱵᱟᱝ ᱠᱟᱱᱟ ᱢᱟᱱᱮ ᱵᱚᱱᱫᱚ ᱞᱟᱹᱠᱛᱤ ᱠᱟᱱ ᱛᱟᱵᱚᱱᱟ
ᱵᱟᱱᱫᱚ ᱫᱚ ᱞᱟᱹᱠᱛᱤ ᱠᱟᱱ ᱜᱮᱭᱟ ᱠᱤᱱᱛᱩ ᱟᱫᱚ ᱚᱱᱮ ᱚᱱᱮ ᱠᱚ ᱞᱟᱹᱭ ᱞᱟᱹᱭ ᱟᱠᱟᱫ ᱟᱵᱚᱣᱟᱜ ᱡᱟᱦᱟᱸ ᱵᱟᱦᱟ ᱥᱚᱦᱨᱟᱭ ᱫᱚ ᱢᱟᱱᱮ ᱵᱚᱸᱜᱟ ᱵᱩᱨᱩ ᱨᱮ ᱦᱟᱺᱰᱤ ᱵᱟᱝ ᱪᱚᱰᱚᱨ ᱞᱮᱠᱷᱟᱡ ᱫᱚ ᱵᱟᱝ ᱜᱟᱱᱚᱜᱼᱟ ᱥᱮ ᱪᱮᱫᱞᱮᱠᱟ ᱚᱱᱠᱟ ᱠᱚ ᱞᱟᱹᱭᱟ
ᱦᱳᱭ ᱦᱳᱭ ᱟᱫᱚ ᱚᱱᱟ ᱢᱟᱦᱟ ᱨᱮ ᱚᱱᱮᱞᱤᱧ ᱞᱟᱹᱭ ᱠᱮᱜᱼᱟ ᱦᱟᱺᱰᱤ ᱯᱟᱹᱣᱨᱟᱹ ᱫᱚ ᱵᱚᱱᱫᱚ ᱫᱚ ᱵᱟᱵᱚᱱ ᱵᱚᱱᱫᱚᱭᱟ ᱢᱮᱱᱠᱷᱟᱱ ᱟᱵᱚ ᱚᱱᱟ ᱡᱟᱦᱟᱸ ᱟᱵᱚ ᱫᱚ ᱦᱟᱸᱜ ᱡᱟᱦᱟᱸ ᱯᱚᱨᱚᱵᱽ ᱯᱩᱱᱟᱹᱭ ᱨᱮᱜᱮ ᱦᱟᱸᱜ ᱦᱮ ᱵᱚᱸᱜᱟ ᱵᱩ ᱵᱚᱸᱜᱟ ᱵᱩᱨᱩ ᱦᱟᱸ ᱫᱮᱵᱟᱼᱥᱮᱵᱟ ᱨᱜᱮ ᱦᱟᱸᱜ ᱵᱚᱱ ᱞᱟᱜᱟᱣᱟ ᱱᱚᱝᱠᱟ ᱟᱹᱣᱲᱤ ᱛᱷᱟᱣᱲᱤ ᱢᱟᱱᱮ ᱡᱟᱦᱟᱸ ᱛᱤ ᱨᱮᱜᱮ ᱟᱱ ᱢᱟᱱᱮ ᱥᱚᱞᱚᱝ ᱟᱵᱚᱱ ᱥᱮ ᱧᱩᱭᱟᱵᱚᱱ ᱦᱳᱭ ᱱᱚᱜᱼᱱᱚᱣᱟ ᱞᱟᱹᱜᱤᱫ ᱛᱮ ᱵᱟᱵᱚᱱ ᱵᱮᱵᱚᱦᱟᱨᱟ ᱦᱳᱭ ᱦᱳᱭ
ᱦᱩᱸ ᱚᱱᱟ ᱦᱮᱸ ᱵᱟᱠᱷᱟᱡ ᱟᱵᱚ ᱫᱚ ᱥᱟᱶᱛᱟ ᱟᱵᱚ ᱥᱟᱱᱛᱟᱲ ᱥᱟᱶᱛᱟ ᱨᱮ ᱢᱮᱱᱟᱜ ᱜᱮᱭᱟ ᱥᱮ ᱵᱟᱦᱟ ᱥᱚᱦᱨᱟᱭ ᱨᱮ ᱦᱟᱯᱲᱟᱢ ᱠᱚ ᱢᱟᱨᱟᱜ ᱵᱩᱨᱩ ᱡᱟᱦᱮᱲ ᱟᱭᱳ ᱠᱚ ᱦᱟᱺᱰᱤ ᱵᱚᱱ ᱪᱚᱰᱚᱲ ᱟᱠᱚᱣᱟ ᱢᱮᱱᱛᱮ
ᱦᱳᱭ ᱦᱳᱭ ᱦᱳᱭ ᱦᱳᱭ ᱮᱠᱫᱚᱢ ᱮᱠᱫᱚᱢ
ᱦᱩᱸ
ᱟᱫᱚ ᱚᱱᱟ ᱞᱮᱠᱟᱛᱮᱞᱤᱧ ᱢᱮᱱᱟ ᱱᱚᱣᱟ ᱠᱚᱫᱚ ᱦᱟᱸᱜ ᱮᱠᱟᱞ ᱦᱟᱸᱜ ᱞᱟᱹᱠᱛᱤ ᱵᱟᱝ ᱠᱟᱱᱟ
ᱦᱩᱸ
ᱟᱨ ᱵᱟᱝᱠᱷᱟᱱ ᱵᱟᱹᱭ ᱵᱟᱹᱭᱛᱮ ᱚᱱᱮ ᱚᱱᱠᱟ ᱟᱵᱚᱣᱟᱜ ᱥᱟᱱᱛᱟᱲ ᱥᱚᱢᱟᱡᱽ ᱫᱚ ᱦᱟᱸᱜ ᱦᱟᱯᱮᱱ ᱫᱤᱱ ᱛᱮᱫᱚ ᱦᱟᱸᱜ ᱟᱫ ᱪᱟᱵᱟᱜ ᱛᱟᱵᱚᱱᱟ
ᱦᱮᱸ
ᱦᱳᱭ ᱦᱳᱭ
ᱟᱫᱚ ᱡᱚᱛᱚ ᱦᱚᱲ ᱫᱚ ᱥᱚᱢᱟᱱ ᱵᱟᱵᱚᱱ ᱵᱟᱵᱚᱱ ᱵᱩᱡ ᱮᱫᱟ ᱛᱚ
ᱦᱳᱭ ᱦᱳᱭ ᱦᱩᱸ ᱦᱩᱸ
ᱢᱟᱱᱮ ᱱᱤᱛᱚᱜ ᱟᱵᱚ ᱚᱱᱟ ᱱᱤᱛᱚᱜ ᱠᱷᱚᱱᱟᱜ ᱜᱮ ᱡᱚᱛᱚ ᱦᱚᱲ ᱠᱟᱹᱴᱤᱡ ᱠᱟᱹᱴᱤᱡ ᱵᱩᱡ ᱞᱟᱜᱟᱣ ᱵᱚᱱᱟ
ᱦᱳᱭ ᱦᱳᱭ ᱚᱱᱟ ᱛᱮᱞᱤᱧ ᱢᱮᱱᱟ ᱦᱟᱸᱜ ᱡᱟᱦᱟᱸ ᱛᱤᱱᱟᱹᱜ ᱟᱵᱚ ᱠᱷᱮᱨᱣᱟᱞ ᱦᱚᱯᱚᱱ ᱥᱟᱱᱛᱟᱲ ᱦᱚᱯᱚᱱ ᱢᱮᱱᱟᱜ ᱟᱠᱟᱫ ᱵᱚᱱᱟ ᱥᱟᱱᱟᱢ ᱠᱚ ᱡᱩᱢᱤᱫᱚᱜ ᱦᱩᱭᱩᱜ ᱛᱟᱵᱚᱱᱟ ᱡᱩᱢᱤᱫ ᱠᱟᱛᱮᱫ ᱟᱵᱚ ᱡᱚᱛᱚ ᱢᱟᱹᱱᱢᱤ ᱜᱮ ᱦᱟᱸᱜ ᱢᱤᱫ ᱠᱟᱛᱷᱟ ᱵᱚᱱ ᱨᱚᱲᱟ ᱦᱳᱭ ᱥᱮ ᱡᱚᱛᱚ ᱦᱚᱲ ᱢᱟᱱᱮ ᱢᱤᱫᱴᱟᱱ ᱠᱟᱛᱷᱟ ᱜᱮᱵᱚᱱ ᱨᱚᱲᱟ ᱥᱟᱱᱟᱢ ᱠᱚ ᱡᱮᱢᱚᱱ ᱥᱚᱢᱟᱱ ᱛᱮᱵᱚᱱ ᱵᱩᱡ ᱢᱟ ᱟᱨᱦᱚᱸ ᱵᱚᱱ ᱚᱸᱻ ᱟᱵᱚ ᱥᱟᱱᱛᱟᱲ ᱦᱚᱯᱚᱱ ᱡᱚᱛᱚ ᱵᱚᱱ ᱵᱩᱡᱷᱟᱹᱣ ᱟᱠᱚᱣᱟ ᱞᱟᱹᱭ ᱥᱚᱫᱚᱨ ᱟᱠᱚᱣᱟ ᱵᱚᱱ ᱱᱚᱣᱟ ᱠᱚ ᱱᱚᱝ ᱠᱟᱹᱢᱤᱭᱟ ᱦᱮᱸ ᱵᱟᱝ
ᱦᱮᱸ
ᱦᱳᱭ
ᱚᱱᱟ ᱫᱚ ᱢᱟᱱᱮ ᱥᱟᱱᱟᱢ ᱠᱚ ᱥᱟᱱᱟᱢ